ᱡᱚᱦᱟᱨ ᱜᱮ ᱜᱚᱝᱠᱮ ᱾
ᱦᱳᱭ ᱦᱳᱭ ᱡᱚᱦᱟᱨ ᱜᱮ ᱜᱚᱝᱠᱮ ᱾
ᱟᱫᱚ ᱜᱚᱝᱠᱮ ᱱᱟᱯᱟᱭ ᱵᱟᱲᱟ ᱜᱮ ᱛᱚ?
ᱦᱳᱭ ᱦᱳᱭ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱫ ᱞᱤᱧᱟᱹ, ᱟᱫᱚ
ᱦᱳᱭ ᱦᱳᱭ ᱾
ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱦᱳᱭ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ, ᱟᱨ ᱪᱟᱸᱫᱳ ᱵᱚᱸᱜᱟ ᱟᱭᱢᱟ ᱜᱮ ᱵᱚᱱ ᱱᱮᱦᱚᱨᱚᱜᱼᱟ ᱡᱮ ᱥᱟᱱᱟᱢ ᱠᱚᱜᱮ ᱱᱟᱯᱟᱭ ᱵᱟᱲᱟ ᱜᱮ ᱵᱚᱱ ᱛᱟᱦᱮᱱ ᱢᱟ ᱾
ᱦᱳᱭ ᱦᱳᱭ ᱦᱳᱭ ᱱᱟᱯᱟᱭ ᱛᱮᱵᱚᱱ ᱛᱟᱦᱮᱱᱟ ᱛᱚᱵᱮ ᱨᱮᱥᱮ ᱡᱦᱚᱛᱚ ᱱᱟᱯᱟᱭ ᱛᱮᱜᱮ ᱯᱟᱨᱚᱢᱚᱜᱼᱟ ᱾ ᱟᱫᱚ ᱞᱤᱧ ᱞᱟᱹᱭ ᱫᱟ ᱜᱚᱢ ᱠᱮ ᱟᱯᱮ ᱥᱮᱫ ᱫᱟᱜ ᱡᱟᱹᱨᱤ ᱚᱠᱟ ᱞᱮᱠᱟ ᱦᱩᱭᱩᱜ ᱠᱟᱱᱟ ᱜᱚᱝᱠᱮ?
ᱦᱳᱭ ᱜᱚᱢᱠᱮ ᱫᱟᱜ ᱡᱟᱹᱲᱤ ᱫᱚ ᱵᱷᱟᱞᱤ ᱜᱮ ᱦᱩᱭᱩᱜ ᱠᱟᱱᱟ ᱾ ᱱᱚᱜᱼᱚᱭ ᱡᱮᱢᱚᱱ ᱥᱮᱛᱟᱜ ᱨᱮ ᱛᱮᱦᱮᱧ ᱦᱚᱸ ᱥᱮᱛᱟᱜ ᱨᱮ ᱫᱟᱜ ᱠᱮᱫᱟᱭ ᱟᱫᱚ ᱫᱚᱭ ᱯᱷᱟᱠ ᱠᱟᱫᱟᱭ ᱦᱟᱸᱜ ᱾
ᱟᱪᱪᱷᱟ ᱾
ᱟᱫᱚ ᱜᱚᱝᱠᱮ ᱟᱯᱮ ᱥᱮᱫ ᱜᱮ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ?
ᱟᱞᱮ ᱥᱮᱫ ᱢᱟ ᱫᱟᱜ ᱡᱟᱹᱨᱤᱭᱟ ᱮᱠᱷᱚᱱᱚ ᱦᱩᱭᱩᱜ ᱠᱟᱱ ᱜᱮ ᱜᱚᱝ ᱠᱮ ᱡᱷᱮᱨᱮ ᱡᱷᱮᱨᱮ ᱡᱚᱨᱚᱭᱮᱫ ᱜᱮ ᱵᱟᱹᱫ ᱵᱟᱹᱭᱦᱟᱹᱲ ᱠᱚᱦᱚᱸ ᱜᱚᱴᱟ ᱪᱟᱯᱮ ᱪᱟᱵᱟ ᱟᱠᱟᱫ ᱟᱭ ᱾
ᱦᱳᱭ ᱦᱳᱭ ᱾
ᱟᱫᱚ ᱜᱚᱝᱠᱮ ᱞᱤᱧ ᱞᱟᱹᱭ ᱮᱫᱟ ᱪᱟᱥ ᱵᱟᱥ ᱠᱚᱫᱚ ᱨᱟᱠᱟᱵ ᱮᱱᱟ ᱥᱮ ᱛᱤᱱᱟᱹᱜ ᱴᱟ ᱞᱟᱦᱟ ᱟᱠᱟᱱᱟ?
ᱦᱳᱭ ᱜᱚᱝᱠᱮ ᱪᱟᱥ ᱵᱟᱥ ᱫᱚ ᱟᱞᱮ ᱥᱮᱫ ᱫᱚ ᱦᱚᱸᱚᱭ ᱫᱟᱜ ᱡᱟᱹᱲᱤ ᱠᱚᱭ ᱞᱟᱦᱟ ᱦᱚᱛᱮᱫ ᱛᱮ ᱨᱟᱠᱟᱵ ᱥᱟᱹᱛ ᱠᱟᱱᱟ ᱱᱤᱛᱚᱜ ᱫᱚ ᱾ ᱟ ᱜᱚᱝᱠᱮ ᱟᱯᱮ ᱥᱮᱫ ᱜᱮ ᱪᱟᱥ ᱵᱟᱥ ᱫᱚ ᱛᱤᱱᱟᱹᱜ ᱴᱟ ᱞᱟᱦᱟ ᱭᱮᱱᱟ?
ᱟᱞᱮ ᱥᱮᱫ ᱦᱚᱸᱜᱚᱝᱠᱮ ᱥᱟᱹᱛ ᱢᱩᱪᱟᱹ ᱟᱠᱟᱱᱟ ᱜᱚᱝᱠᱮ ᱫᱟᱜ ᱡᱟᱹᱲᱤ ᱠᱚᱦᱚᱸ ᱱᱟᱯᱟᱭ ᱥᱟᱦᱤᱡ, ᱧᱟᱢ ᱠᱟᱜᱼ ᱟᱭ ᱢᱮᱱᱠᱷᱟᱱ ᱨᱚᱦᱚᱭ ᱜᱩᱲᱭᱟᱹᱣ ᱠᱟᱛᱮ ᱨᱮᱦᱚᱸ ᱜᱚᱝᱠᱮ ᱦᱚᱸᱚᱭ ᱱᱚᱣᱟ ᱫᱤᱱᱟᱹᱢ ᱜᱮ ᱫᱟᱜ ᱟᱞᱮ ᱠᱟᱱᱟᱭ ᱟᱫᱚ ᱫᱟᱜ ᱠᱚ ᱟᱹᱛᱩᱜ ᱠᱟᱱᱟ ᱠᱷᱮᱛ ᱠᱚᱨᱮ ᱟᱫᱚ ᱚᱱᱟ ᱡᱟᱦᱟᱸ ᱞᱮᱠᱟᱛᱮ ᱫᱟᱜ ᱟᱹᱛᱩᱜ ᱠᱟᱱᱟ ᱚᱱᱟ ᱠᱚᱨᱮᱱᱟᱜ ᱛᱚᱞᱟ ᱠᱚᱢᱟ ᱡᱚᱛᱚ ᱟᱹᱛᱩ ᱪᱟᱞᱟᱜ
ᱦᱳᱭ ᱦᱳᱭ ᱦᱳᱭ ᱜᱚᱢᱠᱮ ᱜᱚᱝᱠᱮ ᱟᱹᱰᱤ ᱡᱟᱥ ᱛᱮᱜᱮ ᱫᱟᱜ ᱟᱯᱮ ᱠᱟᱱᱟᱭ ᱟᱯᱮ ᱥᱮᱫ ᱫᱚ ᱾
ᱦᱳᱭ ᱫᱚᱢᱮ ᱜᱮ ᱫᱤᱱᱚᱢ ᱜᱮ ᱦᱤᱨᱤᱭᱮᱫ ᱞᱮᱭᱟ ᱜᱚᱝᱠᱮ ᱾
ᱦᱳᱭ ᱦᱳᱭ ᱾ ᱟᱫᱚ ᱜᱚᱝᱠᱮ ᱞᱟᱹᱭ ᱫᱟᱞᱤᱧ ᱱᱚᱜᱼᱚᱭ ᱢᱟᱨᱟᱝ ᱜᱚᱝᱠᱮ ᱠᱚ ᱡᱟᱦᱟᱸ ᱚᱠᱛᱚ ᱠᱚ ᱮᱢ ᱟᱠᱟᱫ ᱵᱚᱱᱟ
ᱦᱳᱭ᱾
ᱚᱱᱟ ᱵᱷᱤᱛᱤᱨ ᱨᱮ ᱡᱟᱦᱟᱱᱟᱜ ᱤᱫᱤ ᱠᱟᱛᱮᱜ ᱞᱟᱝ ᱜᱟᱯᱟᱞᱢᱟᱨᱟᱣ ᱞᱮᱠᱷᱟᱱ ᱱᱟᱯᱟᱭ ᱠᱚᱜᱼᱟ ᱾
ᱦᱳᱭ ᱦᱳᱭ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱫ-ᱟ ᱾ ᱜᱟᱞᱢᱟᱨᱟᱣ ᱦᱚᱸ ᱞᱟᱠᱛᱤ ᱠᱟᱱ ᱜᱮᱭᱟ ᱥᱮ ᱢᱤᱫᱴᱟᱝ ᱥᱟᱛᱟᱢ ᱤᱫᱤ ᱠᱟᱛᱮᱫ ᱦᱳᱭ ᱾
ᱦᱳᱭ ᱦᱳᱭ ᱟᱫᱚ ᱜᱚᱢᱠᱮ ᱱᱚᱜᱼᱚᱭ ᱞᱟᱹᱭ ᱫᱟ ᱞᱤᱧ ᱱᱚᱜᱼᱚᱭ ᱱᱮᱛᱟᱨ ᱫᱚ ᱡᱟᱹᱯᱩᱫ ᱫᱤᱱ ᱛᱚ,
ᱦᱳᱭ ᱾
ᱟᱫᱚ ᱦᱟᱹᱠᱩ ᱠᱟᱴᱠᱚᱢ ᱠᱚ ᱪᱮᱫ ᱞᱮᱠᱟ ᱠᱚ ᱧᱟᱢᱚᱜ ᱠᱟᱱᱟ?
ᱦᱳᱭ ᱜᱚᱝᱠᱮ ᱱᱮᱛᱟᱨ ᱫᱚ ᱵᱟᱲᱟᱭ ᱜᱮᱭᱟ ᱵᱤᱱ ᱡᱮ ᱡᱟᱹᱯᱩᱫ ᱫᱤᱱ
ᱦᱳᱭ ᱦᱳᱭ ᱦᱳᱭ ᱜᱚᱢᱠᱮ ᱞᱟᱹᱭ
ᱦᱮᱸ ᱱᱮᱛᱟᱨ ᱫᱚᱵᱤᱱ ᱵᱟᱲᱟᱭ ᱜᱮᱭᱟ ᱡᱮ ᱡᱟᱹᱯᱩᱫ ᱫᱤᱱ ᱠᱟᱱᱟ ᱱᱮᱛᱟᱨ ᱫᱚ ᱟᱹᱰᱤ ᱡᱟᱹᱥᱛᱤ ᱜᱮ ᱦᱟᱹᱠᱩ ᱠᱟᱴ ᱠᱚᱢ ᱜᱚᱸᱜᱷᱟ ᱨᱚᱠᱚᱡ ᱠᱚᱠᱚ ᱧᱟᱢᱚᱜᱼᱟ ᱵᱟᱹᱫ ᱵᱟᱹᱭᱦᱟᱹᱲ ᱠᱚᱨᱮ
ᱦᱳᱭ ᱦᱳᱭ ᱦᱳᱭ
ᱦᱮᱸ ᱚᱱᱠᱟ ᱜᱮ ᱠᱚ ᱧᱟᱢ ᱵᱟᱲᱟᱜ ᱠᱟᱱᱟ ᱜᱚᱝᱠᱮ ᱫᱚᱢᱮ ᱜᱮ ᱰᱟᱹᱲᱠᱟᱹ ᱯᱩᱴᱷᱤ ᱠᱚ
ᱦᱳᱭ ᱦᱳᱭ ᱦᱳᱭ
ᱦᱩᱸ, ᱟᱫᱚ ᱜᱚᱝᱠᱮ ᱟᱹᱵᱤᱱ ᱥᱮᱫ ᱜᱮ ᱚᱠᱟ ᱞᱮᱠᱟ ᱦᱟᱹᱠᱩ ᱠᱟᱴᱠᱚᱢ ᱠᱚᱠᱚ ᱧᱟᱢ ᱵᱟᱲᱟᱜ ᱠᱟᱱᱟ᱾
ᱜᱚᱢᱠᱮ ᱟᱞᱮ ᱥᱮᱫ ᱦᱚᱸ ᱡᱟᱹᱥᱛᱤ ᱜᱮᱠᱚ ᱧᱟᱢᱚᱜ ᱠᱟᱱᱟ᱾
ᱱᱩᱠᱩ ᱰᱟᱹᱲᱠᱟᱹ ᱯᱩᱴᱷᱤ ᱥᱮ ᱠᱟᱴᱠᱚᱢ ᱠᱚ ᱡᱟᱹᱥᱛᱤ ᱜᱮᱠᱚ ᱧᱟᱢ ᱵᱟᱲᱟᱜ ᱠᱟᱱᱟ ᱾
ᱦᱮᱸ ᱦᱮᱸ ᱟᱫᱚ ᱜᱚᱝᱠᱮ ᱥᱟᱵ ᱠᱚᱵᱤᱱ ᱪᱟᱞᱟᱜ ᱠᱟᱱᱟ ᱥᱮ ᱵᱟᱝ?
ᱦᱳᱭ ᱜᱚᱝᱠᱮ ᱥᱟᱵ ᱵᱟᱲᱟ ᱠᱮᱫ ᱠᱚᱜᱮᱭᱟᱞᱤᱧ ᱟᱫᱚ ᱱᱚᱜᱼᱚᱭ ᱫᱤᱱᱟᱹᱢ ᱜᱮ ᱦᱟᱹᱠᱩ ᱠᱟᱴᱠᱚᱢ ᱫᱚ ᱡᱚᱢ ᱫᱚ ᱦᱩᱭᱩᱜ ᱠᱟᱱ ᱜᱮᱭᱟ ᱾ ᱟᱫᱚ ᱜᱚᱝᱠᱮ ᱟᱵᱮᱱ ᱜᱮ ᱪᱮᱫ ᱞᱮᱠᱟ ᱵᱮᱱ ᱡᱚᱢ ᱵᱟᱲᱟᱭᱮᱫ ᱠᱚᱣᱟ?
ᱦᱳᱭ ᱦᱟᱹᱠᱩ ᱠᱟᱴᱠᱚᱢ ᱫᱚ ᱫᱤᱱᱟᱹᱢ ᱜᱮᱞᱤᱧ ᱡᱚᱢᱮᱫ ᱠᱚᱜᱮᱭᱟ ᱢᱟᱱᱮ ᱦᱟᱹᱠᱩ ᱵᱟᱝᱠᱷᱟᱱ ᱠᱟᱴᱠᱚᱢ ᱵᱟᱝᱠᱷᱟᱱ ᱩᱱᱠᱩ ᱡᱟᱦᱟᱸ ᱠᱚ ᱞᱟᱹᱭ ᱠᱚᱣᱟ ᱠᱩᱪᱞᱟᱹ ᱠᱚ ᱦᱮᱸ ᱥᱮ ᱢᱟᱱᱮ ᱚᱱᱠᱟᱱ ᱩᱛᱩ ᱫᱚ ᱫᱤᱱᱟᱹᱢ ᱜᱮ ᱢᱮᱱᱟᱜ ᱟᱠᱟᱫ ᱜᱮᱭᱟ ᱱᱮᱛᱟᱨ ᱫᱚ ᱡᱟᱹᱯᱩᱫ ᱫᱤᱱ ᱫᱚ᱾
ᱦᱳᱭ ᱦᱳᱭ
ᱦᱮᱸ ᱦᱮᱸ ᱟᱹᱰᱤ ᱜᱮᱠᱚ ᱥᱤᱵᱤᱞᱟ ᱱᱮᱛᱟᱨ ᱫᱚ ᱜᱚᱝᱠᱮ ᱥᱤᱡᱤᱱ ᱨᱮ ᱢᱤᱫ ᱫᱷᱟᱣ ᱠᱚ ᱧᱟᱢᱚᱜᱼᱟ ᱥᱮ ᱡᱟᱹᱥᱛᱤ ᱧᱚᱜ
ᱦᱳᱭ ᱦᱳᱭ
ᱱᱮᱛᱟᱨ ᱫᱚ ᱫᱚᱢᱮ ᱠᱚ ᱥᱤᱵᱤᱞᱟ ᱩᱱᱠᱩ ᱫᱚ᱾
ᱦᱳᱭ ᱜᱚᱢᱠᱮ ᱱᱮᱛᱟᱨ ᱨᱮᱱ ᱦᱟᱹᱠᱩ ᱠᱟᱴᱠᱚᱢ ᱫᱚ ᱡᱟᱹᱥᱛᱤ ᱠᱚ ᱥᱤᱵᱤᱞ ᱜᱮᱭᱟ ᱾
ᱦᱳᱭ ᱾ ᱟᱫᱚ ᱡᱟᱹᱯᱩᱫ ᱫᱤᱱ ᱢᱟ ᱯᱟᱲᱟᱣ ᱟᱠᱟᱱ ᱜᱚᱢᱠᱮ ᱟᱫᱚ ᱩᱱᱠᱩ ᱵᱟᱹᱨᱩᱰᱟᱝ ᱠᱚ᱾ ᱠᱚ ᱧᱟᱢᱚᱜ ᱵᱟᱲᱟᱜ ᱜᱮᱭᱟ ᱛᱚ
ᱦᱳᱭ ᱦᱳᱭ ᱜᱚᱢᱠᱮ
ᱛᱟᱦᱚᱞᱮ
ᱟᱫᱚ ᱱᱤᱛᱟᱨ ᱫᱤᱱ ᱫᱚ ᱱᱚᱜᱼᱚᱭ ᱵᱟᱹᱨᱩᱰᱟᱝ ᱠᱚ ᱦᱟᱹᱠᱩ ᱠᱟᱴᱠᱚᱢ ᱠᱚᱜᱮ ᱛᱚ ᱥᱮᱸᱫᱽᱨᱟ ᱵᱟᱲᱟ ᱠᱚ ᱦᱩᱭᱩᱜ ᱠᱟᱱᱟ ᱾
ᱦᱳᱭ ᱦᱳᱭ ᱦᱳᱭ ᱛᱟᱦᱚᱞᱮ ᱵᱟᱹᱨᱩᱰᱟᱝ ᱥᱮᱸᱫᱽᱨᱟ ᱠᱚᱵᱤᱱ ᱪᱟᱞᱟᱣ ᱵᱟᱲᱟᱜ ᱠᱟᱱᱟ ᱛᱚ᱾
ᱦᱳᱭ ᱜᱚᱢᱠᱮ ᱪᱟᱞᱟᱣ ᱞᱮᱱᱟᱞᱤᱧ ᱟᱫᱚ ᱟᱹᱰᱤ ᱡᱟᱹᱥᱛᱤ ᱜᱮᱠᱚ ᱧᱟᱢ ᱵᱟᱲᱟᱭᱮᱱᱟ᱾ ᱟᱫᱚ ᱜᱚᱢᱠᱮ ᱞᱟᱹᱭ ᱮᱫᱟᱞᱤᱧ ᱟᱯᱮ ᱥᱮᱫ ᱫᱚ ᱵᱟᱹᱨᱩᱰᱟᱝ ᱫᱚ ᱪᱮᱫ ᱞᱮᱠᱟ ᱠᱚ ᱧᱟᱢᱚᱜ ᱠᱟᱱᱟ?
ᱦᱮᱸ ᱟᱨ ᱢᱤᱫ ᱫᱷᱟᱣ ᱞᱟᱹᱭ ᱵᱤᱱ ᱜᱚᱝᱠᱮ
ᱞᱟᱹᱭ ᱮᱫᱟᱞᱤᱧ ᱜᱚᱢᱠᱮ ᱟᱯᱮ ᱥᱮᱫ ᱦᱚᱸ ᱵᱟᱹᱨᱩᱰᱟᱝ ᱫᱚ ᱪᱮᱫ ᱞᱮᱠᱟ ᱠᱚ ᱧᱟᱢᱚᱜ ᱠᱟᱱᱟ? ‌
ᱦᱳᱭ ᱜᱚᱢᱠᱮ ᱟᱹᱰᱤ ᱜᱮᱠᱚ ᱡᱟᱹᱥᱛᱤ ᱠᱟᱱᱟ ᱫᱤᱱᱟᱹᱢ ᱜᱮ ᱫᱚᱢᱮ ᱠᱚ ᱨᱟᱜ ᱵᱟᱲᱟᱭᱮᱫᱟ ᱵᱟᱹᱫ ᱵᱟᱹᱭᱦᱟᱹᱲ ᱠᱚᱨᱮ, ᱟᱫᱚ ᱟᱹᱞᱤᱧᱟᱜ ᱢᱚᱱᱮ ᱠᱚᱦᱚᱸ ᱟᱧᱪᱚᱞ ᱟᱧᱪᱚᱞᱚᱜ ᱠᱟᱱ ᱛᱟᱹᱞᱤᱧᱟ ᱡᱮ ᱵᱟᱝ ᱩᱱᱟ‌. ᱜ ᱠᱚ ᱨᱟᱜ ᱵᱟᱲᱟᱭᱮᱫᱟ ᱠᱟᱹᱴᱤᱡ ᱞᱤᱧ ᱥᱮᱸᱫᱽᱨᱟ ᱵᱟᱲᱟ ᱟᱠᱚ ᱞᱮᱜᱮ ᱾
ᱦᱳᱭ ᱦᱳᱭ ᱦᱳᱭ
ᱦᱮᱸᱥᱮ ᱩᱱᱠᱩᱣᱟᱜ ᱡᱤᱞ ᱦᱚᱸ ᱱᱚᱣᱟ ᱠᱚ ᱞᱟ. ᱭᱟ ᱟᱹᱰᱤ ᱥᱤᱵᱤᱞ ᱜᱮᱛᱟ ᱠᱚᱣᱟ ᱜᱚᱝᱠᱮ
ᱦᱳᱭ ᱦᱳᱭ ᱟᱫᱚ ᱩᱱᱠᱩᱣᱟᱜ ᱡᱤᱞ ᱠᱚ ᱞᱟᱹᱭ ᱡᱤᱞ ᱠᱚ ᱡᱚᱢ ᱵᱟᱲᱟ ᱞᱮᱠᱷᱟᱱ ᱞᱟᱹᱭᱟᱠᱚ ᱥᱮᱪᱮᱫ ᱢᱟᱭᱟᱢ ᱠᱚ ᱵᱟᱹᱲᱛᱤᱜᱼᱟ
ᱦᱳᱭ ᱦᱳᱭ ᱢᱟᱭᱟᱝ ᱠᱚ ᱥᱟᱶᱛᱮ ᱟᱨᱚ ᱦᱟᱯᱲᱟᱢ ᱠᱚᱴᱷᱮᱱᱞᱤᱧ ᱟᱸᱡᱚᱢ ᱵᱟᱲᱟ ᱟᱠᱟᱜᱼᱟ ᱜᱤᱫᱽᱨᱟᱹ ᱨᱮ ᱦᱮᱸᱥᱮ ᱵᱟᱹᱨᱩᱰᱟᱝ ᱟᱜ ᱡᱟᱦᱟᱸ ᱞᱮᱠᱟ ᱚᱱᱟ ᱠᱟᱴᱟ ᱠᱚᱨᱮᱱᱟᱜ ᱯᱮᱥᱤ ᱠᱚ ᱢᱮᱱᱟᱜ ᱛᱟᱠᱚᱣᱟ ᱥᱮ ᱡᱤᱞ ᱠᱚ ᱚᱱᱠᱟ ᱩᱱᱠᱩᱣᱟᱜ ᱡᱤᱞ ᱡᱚᱢ ᱞᱮᱠᱷᱟᱱ ᱚᱱᱠᱟᱜᱮ ᱟᱢᱟᱜ ᱦᱚᱸ ᱦᱟᱨᱟᱜ ᱛᱟᱢᱟ ᱾
ᱦᱳᱭ ᱦᱳᱭ ᱜᱚᱝᱠᱮ ᱟᱹᱞᱤᱧ ᱦᱚᱸ ᱚᱱᱠᱟ ᱜᱮᱞᱤᱧ ᱟᱸᱡᱚᱢ ᱟᱠᱟᱫᱟ ᱱᱚᱜ ᱵᱟᱨᱩᱰᱟᱝ ᱡᱤᱞ ᱡᱚᱢ ᱞᱮᱠᱷᱟᱱ ᱟᱠᱚᱣᱟᱜ ᱡᱟᱦᱟᱸ ᱞᱮᱠᱟ ᱯᱷᱟᱹᱲᱤ ᱠᱚ ᱛᱟᱦᱮᱱ ᱛᱟᱠᱚᱣᱟ
ᱦᱳᱭ
ᱦᱳᱭ ᱤᱱᱠᱟᱜᱮ ᱯᱷᱟᱹᱲᱤ ᱠᱚᱦᱚᱸ ᱦᱟᱨᱟᱜᱼᱟ ᱥᱮ ᱪᱮᱫ
ᱦᱳᱭ ᱦᱳᱭ ᱜᱚᱢᱠᱮ᱾ ᱟᱹᱞᱤᱧ ᱦᱚᱸᱞᱤᱧ ᱟᱸᱡᱚᱢ ᱵᱟᱲᱟ ᱠᱟᱜᱼᱟ ᱦᱟᱯᱲᱟᱢ ᱠᱚᱴᱷᱮᱡ ᱫᱟᱹᱫᱩ ᱛᱟᱠᱚ ᱴᱷᱮᱡ
ᱟᱫᱚ ᱜᱚᱝᱠᱮ ᱞᱟᱹᱭ ᱫᱟᱞᱤᱧ ᱵᱟᱹᱨᱩᱰᱟᱝ ᱫᱚ ᱪᱮᱫ ᱞᱮᱠᱟ ᱠᱟᱛᱮᱫ ᱯᱮ ᱡᱚᱢ ᱠᱚᱣᱟ?
ᱟᱹᱞᱤᱧ ᱫᱚᱞᱤᱧ ᱡᱚᱢ ᱵᱟᱲᱟ ᱟᱠᱟᱫ ᱠᱚᱣᱟ ᱜᱚᱝᱠᱮ ᱫᱟᱹᱞ ᱥᱟᱶᱛᱮ ᱾ ᱢᱟᱱᱮᱻ ᱫᱟᱹᱞ ᱥᱟᱶᱛᱮ ᱫᱚ ᱟᱹᱰᱤ ᱮᱴᱟᱜ ᱜᱮᱠᱚ ᱥᱤᱵᱤᱞᱟ ᱟᱹᱰᱤ ᱢᱚᱸᱡᱽ ᱠᱚ ᱵᱩᱡᱷᱟᱹᱜᱼᱟ ᱜᱚᱝᱠᱮ ᱾ ᱫᱟᱹᱞ ᱥᱟᱶᱛᱮ ᱚᱱᱟ ᱠᱟᱹᱴᱤᱡ ᱪᱷᱮᱵᱮᱡ ᱪᱷᱮᱵᱮᱡ ᱨᱟᱥᱮ ᱧᱚᱜ ᱥᱚᱠᱚᱴ ᱧᱚᱜ ᱦᱮᱸᱥᱮ
ᱦᱳᱭ ᱦᱳᱭ
ᱟᱹᱰᱤ ᱢᱚᱸᱡᱽ ᱠᱚ ᱟᱹᱭᱠᱟᱹᱜᱼᱟ ᱜᱚᱝᱠᱮ ᱫᱟᱠᱟ ᱦᱚᱸ ᱫᱚᱢᱮ ᱡᱚᱢᱚᱜᱚᱜᱼᱟ ᱾
ᱦᱳᱭ ᱦᱳᱭ ᱦᱳᱭ
ᱦᱮᱸ ᱟᱫᱚ ᱜᱚᱝᱠᱮ ᱟᱹᱵᱤᱱ ᱵᱤᱱ ᱡᱚᱢ ᱵᱟᱲᱟ ᱟᱠᱟᱫ ᱠᱚᱣᱟ ᱛᱚ?
ᱦᱳᱭ ᱜᱚᱝᱠᱮ ᱡᱚᱢ ᱫᱚᱞᱤᱧ ᱡᱚᱢ ᱵᱟᱲᱟ ᱟᱠᱟᱫ ᱠᱚᱣᱟ ᱟᱵᱮᱱ ᱡᱟᱦᱟᱸ ᱞᱮᱠᱟ ᱵᱮᱱ ᱞᱟᱹᱭ ᱦᱮ ᱫᱟᱹᱞ ᱟᱛᱮᱫ ᱫᱟᱹᱞ ᱟᱛᱮᱫ ᱫᱚ ᱵᱟᱹᱞᱤᱧ ᱡᱚᱢ ᱵᱟᱲᱟ ᱟᱠᱟᱫ ᱠᱚᱣᱟ ᱟᱹᱞᱤᱧ ᱫᱚ ᱥᱩᱫᱩ ᱚᱱᱮ ᱨᱚᱦᱚᱲ ᱵᱷᱟᱹᱡ ᱡᱤ ᱞᱤᱧ ᱡᱚᱢ ᱵᱟᱲᱟ ᱟᱠᱟᱫ ᱠᱚᱣᱟ ᱟᱫᱚ ᱫᱟᱹᱞ ᱛᱮᱫ ᱫᱚ ᱵᱟᱞᱤᱧ ᱡᱚᱢ ᱵᱟᱲᱟ ᱟᱠᱟᱫ ᱠᱚᱣᱟ ᱟᱫᱚ ᱚᱱᱟ ᱟᱹᱰᱤ ᱥᱤᱵᱤᱞ ᱜᱮᱵᱮᱱ ᱞᱟᱹᱭ ᱠᱮᱫᱟ ᱟᱫᱚ ᱟᱹᱞᱤᱧ ᱦᱚᱞᱤᱧ ᱡᱚᱢ ᱞᱮᱜᱟ ᱠᱚᱣᱟ ᱾
ᱦᱳᱭ ᱦᱳᱭ ᱡᱚᱢ ᱠᱟᱛᱮ ᱢᱤᱫ ᱫᱷᱟᱣ ᱞᱟᱜᱟᱣ ᱵᱤᱱ ᱥᱮ ᱢᱮᱛᱟᱵᱤᱱ ᱠᱟᱱᱟᱞᱤᱧ ᱜᱚᱢᱠᱮ ᱵᱟᱝᱵᱤᱱ ᱦᱤᱲᱤᱧ ᱫᱟᱜ ᱟ ᱵᱟᱨ ᱵᱟᱨ ᱡᱚᱢ ᱥᱟᱱᱟ ᱵᱤᱱᱟ ᱾
ᱦᱳᱭ ᱦᱳᱭ ᱜᱚᱢᱠᱮ ᱡᱚᱢ ᱞᱮᱜᱟᱭᱟᱞᱤᱧ ᱾
ᱦᱳᱭ ᱟᱫᱚ ᱚᱱᱮ ᱡᱤᱞ ᱠᱚᱨᱮᱱᱟᱜ ᱠᱟᱛᱷᱟ ᱦᱮᱡ ᱮᱱ ᱠᱷᱟᱱ ᱜᱚᱝᱠᱮ ᱛᱟᱦᱞᱮ ᱵᱤᱨ ᱵᱩᱨᱩ ᱠᱚᱨᱮ ᱥᱮᱸᱫᱽᱨᱟ ᱠᱚᱵᱤᱱ ᱪᱟᱞᱟᱣ ᱵᱟᱲᱟ ᱟᱠᱟᱱᱟ ᱥᱮ ᱵᱟᱝ?
ᱦᱳᱭ ᱜᱚᱝᱠᱮ ᱪᱟᱞᱟᱣ ᱫᱚ ᱪᱟᱞᱟᱣ ᱵᱟᱲᱟ ᱦᱩᱭ ᱟᱠᱟᱱ ᱜᱮᱭᱟ ᱾
ᱦᱩᱸ ᱟᱪᱪᱷᱟ
ᱟᱫᱚ ᱱᱚᱜ-ᱚᱭ ᱵᱤᱨ ᱵᱩᱨᱩ ᱥᱮᱸᱫᱽᱨᱟ ᱫᱚ ᱱᱚᱜᱼᱚᱭ ᱥᱩᱠᱨᱤ ᱠᱚ, ᱠᱩᱞᱟᱹᱭ ᱠᱚ ᱩᱱᱠᱩ ᱜᱮᱞᱮ ᱥᱮᱸᱫᱽᱨᱟ ᱵᱟᱲᱟ ᱟᱠᱟᱫ ᱠᱚᱣᱟ ᱡᱟᱹᱥᱛᱤ ᱫᱚ, ᱟᱫᱚ ᱜᱚᱢᱠᱮ ᱟᱵᱮᱱ ᱜᱮ ᱪᱤᱞᱤ ᱠᱚᱵᱮᱱ ᱥᱮᱸᱫᱽᱨᱟ ᱵᱟᱲᱟ ᱟᱠᱟᱫ ᱠᱚᱣᱟ?
ᱦᱳᱭ ᱜᱚᱝᱠᱮ ᱟᱹᱞᱤᱧ ᱦᱚᱞᱤᱧ ᱪᱟᱞᱟᱣ ᱵᱟᱲᱟᱜ-ᱟ ᱚᱱᱠᱟ ᱪᱮᱸᱬᱮ ᱪᱩᱯᱲᱤ ᱜᱚᱡ ᱠᱚᱞᱤᱧ ᱪᱟᱞᱟᱣ ᱵᱟᱲᱟᱜᱼᱟ ᱾ ᱥᱟᱶᱛᱮ ᱡᱟᱦᱟᱸ ᱟᱞᱮ ᱥᱮᱫ ᱫᱚ ᱵᱤᱨ ᱥᱮᱸᱫᱽᱨᱟ ᱠᱚᱫᱚ ᱦᱟᱸᱜ ᱜᱤᱨᱟᱹ ᱥᱮᱸᱫᱽᱨᱟ ᱠᱚ ᱫᱚᱦᱚᱭᱟ ᱾ ᱮᱱᱠᱷᱟᱱ ᱩᱱ ᱡᱚᱠᱷᱚᱱ ᱮᱢᱱᱤ ᱫᱤᱱ ᱨᱮ ᱩᱱ ᱫᱚ ᱦᱟᱸᱜ ᱵᱤᱨ ᱨᱮ ᱵᱟᱝᱠᱚ ᱥᱮᱸᱫᱽᱨᱟ ᱦᱚ ᱪᱚᱣᱟᱜ-ᱟ᱾
ᱦᱟᱹᱭ ᱦᱟᱹᱭ ᱜᱚᱝᱠᱮ ᱡᱚᱛᱷᱟᱛ ᱠᱟᱛᱷᱟ ᱜᱮᱵᱤᱱ ᱨᱚᱲ ᱟᱠᱟᱫᱟ᱾
ᱟᱫᱚ ᱩᱱ ᱥᱩᱢᱚᱭ ᱦᱟᱸᱜ ᱵᱤᱨ ᱥᱮᱸᱫᱽᱨᱟ ᱪᱟᱞᱟᱭᱮᱱ ᱥᱩᱢᱚᱭ ᱦᱟᱸᱜ ᱮᱸ ᱵᱤ ᱡᱮ ᱥᱩᱠᱨᱤ ᱠᱚᱠᱚ ᱧᱟᱢᱚᱜᱼᱟ ᱚᱱᱟ ᱥᱟᱶᱛᱮ ᱠᱩᱞᱟᱹᱭ ᱠᱚᱦᱚᱸ ᱠᱚ ᱧᱟᱢ ᱵᱟᱲᱟᱜᱼᱟ᱾ ᱦᱮᱸᱥᱮ ᱟᱫᱚ ᱤᱧ ᱟᱹᱞᱤᱧ ᱡᱟᱦᱟᱸ ᱛᱤᱥ ᱵᱟᱞᱤᱧ ᱪᱟᱞᱟᱣ ᱵᱟᱲᱟᱮ ᱠᱟᱱᱟ ᱱᱚᱝᱠᱟ ᱠᱩᱞᱟᱹᱭ ᱠᱚᱫᱚ ᱵᱟᱞᱤᱧ ᱧᱟᱢ ᱟᱠᱟᱫ ᱠᱚᱣᱟ ᱥᱮ ᱠᱩᱞᱟᱹᱭ ᱡᱤᱞ ᱠᱚᱫᱚ ᱵᱟᱹᱞᱤᱧ ᱡᱚᱢ ᱟᱠᱟᱜᱼᱟ ᱦᱮᱸᱥᱮ᱾ ᱢᱮᱱᱠᱷᱟᱱ ᱥᱩᱠᱨᱤ ᱡᱤᱞ ᱫᱚᱞᱤᱧ ᱡᱚᱢ ᱟᱠᱟᱟᱜᱼᱟ, ᱟᱫᱚ ᱡᱩᱫᱤ ᱵᱤᱱ ᱞᱟᱹᱭ ᱠᱷᱟᱱ ᱮ ᱡᱮ ᱠᱩᱞᱟᱹᱭ ᱵᱤᱱ ᱡᱚᱢ ᱟᱠᱟᱫ ᱠᱚ ᱠᱷᱟᱱᱡ ᱠᱟᱹᱴᱤᱡ ᱵᱤᱱ ᱞᱟᱹᱭ ᱠᱮᱭᱟ ᱚᱠᱟ ᱞᱮᱠᱟ ᱠᱚ ᱵᱩᱡᱷᱟᱹᱜᱼᱟ?
ᱦᱳᱭ ᱦᱳᱭ ᱜᱚᱢᱠᱮ᱾ ᱟᱫᱚ ᱠᱩᱞᱟᱹᱭ ᱫᱚ ᱟᱹᱰᱤ ᱡᱟᱹᱥᱛᱤ ᱜᱮᱠᱚ ᱥᱤᱵᱤᱞᱟ ᱜᱚᱢᱠᱮ᱾
ᱟᱪᱪᱷᱟ᱾
ᱟᱫᱚ ᱩᱱᱠᱩᱣᱟᱜ ᱫᱚ ᱪᱮᱫ ᱛᱮᱫ ᱦᱚᱸ ᱵᱟᱠᱚ ᱜᱤᱰᱤ ᱠᱟᱜᱼᱟ᱾ ᱚᱱᱮ ᱥᱩᱫᱩ ᱩᱱᱮ ᱩᱵ ᱠᱚ ᱡᱟᱦᱟᱸ ᱛᱟᱦᱮᱱ ᱛᱟᱠᱚ ᱚᱱᱟᱛᱮᱫ ᱠᱚ ᱜᱤᱰᱤ ᱠᱟᱜᱼᱟ᱾
ᱟᱪᱪᱷᱟ᱾
ᱟᱫᱚ ᱜᱚᱝᱠᱮ ᱚᱱᱟ ᱵᱟᱹᱲᱛᱤᱭᱟᱜ ᱫᱚ ᱪᱮᱫ ᱦᱚᱸ ᱵᱟᱝᱠᱚ ᱜᱤᱰᱤ ᱠᱟᱜᱼᱟ ᱚᱱᱟ ᱫᱚ ᱡᱚᱢ ᱦᱚᱸᱠᱚ ᱡᱚᱢᱟ ᱟᱫᱷᱮᱠ ᱠᱚᱫᱚ ᱜᱤᱰᱤ ᱦᱚᱸᱠᱚ ᱜᱤᱰᱤ ᱠᱟᱜᱼᱟ᱾
ᱦᱮᱸ᱾
ᱟᱨ ᱪᱮᱫ ᱩᱱᱠᱩᱣᱟᱜ ᱫᱚ ᱚᱱᱟ ᱡᱟᱦᱟᱸ ᱤ ᱠᱷᱤᱞᱳ ᱯᱚᱴᱟ ᱡᱟᱦᱟᱸ ᱠᱚ ᱢᱮᱛᱟᱜ ᱠᱟᱱᱟ᱾
ᱟᱪᱪᱷᱟ ᱦᱳᱭ᱾
ᱚᱱᱟ ᱠᱚᱫᱚ ᱨᱟᱱ ᱦᱤᱥᱟᱹᱵ ᱛᱮᱠᱚ ᱠᱟᱹᱢᱤ ᱠᱟᱹᱢᱤᱭᱟ ᱥᱮᱪᱮᱫ ᱨᱟᱱ ᱦᱤᱥᱟᱹᱵ ᱛᱮ ᱟᱫᱚ ᱚᱱᱟ ᱛᱮ ᱦᱚᱸᱚᱸᱠᱚ ᱡᱚᱢ ᱢᱮᱥᱟᱭ ᱜᱮᱭᱟ᱾
ᱟᱪᱪᱷᱟ᱾
ᱟᱞᱤᱧ ᱦᱚᱸ ᱡᱚᱢ ᱫᱚᱞᱤᱧ ᱡᱚᱢ ᱵᱟᱲᱟ ᱟᱠᱟᱫᱟ, ᱟᱫᱚ ᱜᱚᱝᱠᱮ ᱟᱵᱮᱱ ᱫᱚ ᱵᱟᱵᱮᱱ ᱡᱚᱢ ᱵᱟᱲᱟ ᱟᱠᱟᱫ ᱠᱚᱣᱟ ᱛᱚ ᱵᱟᱵᱮᱱ ᱡᱚᱢ ᱵᱟᱲᱟ ᱟᱠᱟᱫ ᱠᱚᱣᱟ᱾
ᱦᱳᱭ ᱟᱫᱚ ᱟᱞᱮ ᱚᱱᱛᱮ ᱫᱚ ᱩᱱᱟᱹᱜ ᱦᱟᱸᱜ ᱵᱟᱝᱠᱚ ᱧᱟᱢᱚᱜᱼᱟ ᱠᱩᱞᱟᱹᱭ ᱠᱚᱫᱚ᱾
ᱦᱳᱭ ᱦᱳᱭ ᱦᱳᱭ᱾
ᱦᱮᱸ ᱟᱫᱚ ᱡᱮᱦᱮᱛᱩ ᱵᱤᱱ ᱞᱟᱹᱭᱫᱟ ᱡᱩᱫᱤ ᱞᱤᱧ ᱧᱟᱢ ᱵᱟᱲᱟᱣ ᱠᱚᱣᱟ ᱚᱱᱠᱟ ᱵᱤᱨ ᱥᱮᱸᱫᱽᱨᱟ ᱪᱟᱞᱟᱣ ᱠᱟᱛᱮ ᱡᱩᱫᱤᱢ ᱜᱚᱡ ᱫᱟᱲᱟ ᱟᱠᱚᱣᱟ ᱦᱮᱸ ᱦᱟᱸᱜ-ᱞᱮ ᱢᱤᱫ ᱵᱤᱞᱤᱧ ᱡᱚᱢ ᱞᱟᱜᱟᱣᱟ, ᱟᱫᱚ ᱜᱚᱝᱠᱮ ᱩᱱᱠᱩ ᱫᱚ ᱚᱠᱟ ᱞᱮᱠᱟ ᱠᱟᱛᱮᱜ ᱠᱚ ᱩᱛᱩ ᱠᱚᱣᱟ ᱥᱮ ᱚᱠᱟ ᱞᱮᱠᱟ ᱠᱟᱛᱮ ᱠᱚ ᱡᱚᱢ ᱠᱚᱣᱟ?
ᱟᱫᱚ ᱩᱱᱠᱩ ᱫᱚ ᱵᱷᱟᱹᱡᱤ ᱠᱟᱛᱮᱫ ᱦᱚᱠᱚ ᱡᱚᱢ ᱠᱚᱣᱟ ᱟᱫᱚ ᱩᱛᱩ ᱠᱟᱛᱮᱫ ᱦᱚᱸ᱾ ᱠᱟᱹᱴᱤᱡ ᱠᱟᱹᱴᱤᱡ ᱠᱚ ᱨᱟᱥᱮ ᱟᱠᱚ ᱨᱮᱦᱚᱸ ᱜᱟᱱᱚᱜ ᱜᱮᱭᱟ᱾
ᱚ ᱟᱪᱪᱷᱟ᱾
ᱟᱫᱚ ᱜᱚᱢᱠᱮ ᱮᱱᱟᱹ ᱞᱤᱧ ᱞᱟᱹᱭᱫᱟ ᱟᱫᱚ ᱡᱚᱛᱚ ᱠᱚ ᱡᱚᱢ ᱛᱟᱠᱚᱣᱟ ᱟᱫᱚ ᱩᱱᱠᱩᱣᱟᱜ ᱫᱚ᱾ ᱟᱫᱚ ᱜᱤᱰᱤ ᱛᱮᱱᱟᱜ ᱫᱚ ᱵᱟᱹᱱᱩᱜᱼᱟ ᱥᱩᱫᱩ ᱚᱱᱮ ᱩᱵ ᱛᱮᱫ ᱠᱟᱹᱴᱤᱡ ᱠᱚ ᱜᱤᱰᱤ ᱵᱟᱲᱟ ᱠᱟᱛᱟ ᱠᱚᱣᱟ᱾
ᱦᱳᱭ ᱟᱨ ᱞᱟᱹᱭ ᱫᱵᱤᱱ ᱮᱠᱮ ᱩᱱᱠᱩ ᱫᱚ ᱩᱱᱠᱩ ᱥᱟᱶ ᱛᱮᱫᱚ ᱪᱮᱫ ᱦᱚᱸ ᱢᱮᱥᱟ ᱨᱮᱱᱟ ᱡᱟᱦᱟᱸ ᱞᱮᱠᱟ ᱨᱚᱠᱚᱡ ᱥᱟᱶᱛᱮ ᱟᱵᱚ ᱚᱢᱲᱟ ᱠᱚᱵᱚᱱ ᱢᱮᱥᱟᱭ ᱜᱮᱭᱟ ᱦᱮᱸ ᱥᱮ᱾
ᱦᱳᱭ ᱦᱳᱭ᱾
ᱦᱳᱭ ᱚᱱᱟ ᱥᱟᱶᱛᱮ ᱫᱚ ᱵᱟᱝ ᱢᱮᱥᱟ ᱨᱮᱦᱚᱸ ᱥᱤᱵᱤᱞ ᱛᱟᱠᱚᱣᱟ ᱡᱮᱞ ᱫᱚ ᱵᱟᱝ᱾
ᱜᱚᱝᱠᱮ ᱟᱹᱰᱤ ᱡᱩᱛᱜᱮ ᱥᱤᱵᱤᱞᱟ ᱚᱱᱟᱫᱚ ᱵᱤᱱᱟᱹ ᱢᱮᱥᱟ ᱡᱟᱦᱟᱱᱟᱜ ᱵᱤᱱᱟᱹ ᱢᱮᱥᱟ ᱛᱮᱦᱚᱸ ᱚᱱᱟ ᱫᱚ ᱟᱹᱰᱤ ᱡᱩᱛᱜᱮ ᱥᱤᱵᱤᱞᱟ᱾
ᱦᱩᱸ ᱟᱪᱪᱷᱟ ᱜᱚᱝᱠᱮ, ᱟᱫᱚ ᱞᱟᱫᱽ ᱠᱟᱛᱮᱜ ᱵᱮᱤᱱ ᱡᱚᱢ ᱵᱟᱲᱟ ᱟᱠᱟᱫ ᱠᱚᱣᱟ ᱥᱮ ᱵᱟᱝ?
ᱞᱟᱽ ᱠᱟᱛᱮᱫ ᱫᱚ ᱵᱟᱹᱞᱤᱧ ᱡᱚᱢ ᱵᱟᱲᱟ ᱟᱠᱟᱫ ᱠᱚᱣᱟ ᱜᱚᱝᱠᱮ᱾
ᱟᱸᱡᱚᱢ ᱵᱟᱲᱟ ᱟᱠᱟᱜ ᱞᱤᱧ ᱡᱤᱞ ᱠᱚᱫᱚ ᱠᱚ ᱞᱟᱫ ᱠᱟᱛᱮᱜ ᱦᱚᱸ ᱟᱹᱰᱤ ᱡᱩᱛ ᱥᱤᱵᱤᱞᱟ ᱫᱚ ᱠᱚᱣᱟᱜ ᱡᱮᱞ ᱪᱮᱫ ᱞᱮᱠᱟ ᱥᱤᱵᱤᱞᱟ ᱚᱱᱟ ᱡᱩᱫᱤ ᱵᱤᱱ ᱞᱟᱜ ᱠᱟᱛᱮ ᱵᱟᱵᱤᱱ ᱡᱚᱢ ᱵᱟᱲᱟ ᱠᱟᱫᱟ ᱞᱟᱹᱭ ᱫᱟᱵᱤᱱ ᱦᱳᱭ ᱛᱚ ᱵᱟᱝ ᱜᱮ
ᱦᱳᱭ ᱟᱫᱚ ᱟᱫᱚ ᱩᱱᱠᱩ ᱫᱚ ᱠᱟᱹᱴᱤᱡ ᱠᱚ ᱞᱟᱹᱴᱩ ᱧᱚᱜ ᱜᱮᱭᱟ ᱛᱚ ᱞᱟᱫ ᱫᱚ ᱵᱟᱝᱠᱚ ᱜᱟᱱ ᱞᱟᱹᱜᱤᱫ ᱦᱚᱫᱚᱜᱼᱟ
ᱠᱚᱢ ᱧᱚᱜ ᱠᱚ ᱦᱩᱭ ᱞᱮᱱᱠᱷᱟᱡ
ᱞᱟᱹᱭᱫᱟᱞᱤᱧ ᱟᱨᱚ ᱜᱩᱰᱩ ᱠᱚᱫᱚ ᱵᱮᱱ ᱥᱮᱸᱫᱽᱨᱟ ᱵᱟᱲᱟ ᱟᱠᱟᱫ ᱠᱚᱣᱟ ᱥᱮ ᱵᱟᱝ
ᱳᱭ ᱜᱩᱰᱩ ᱠᱚᱢᱟ ᱟᱞᱮ ᱚᱱᱛᱮ ᱢᱟ ᱵᱟᱹᱫᱽ ᱜᱩᱰᱩ ᱦᱚᱸᱠᱚ ᱧᱟᱢᱚᱜᱼᱟ ᱟᱨ ᱫᱟᱨᱮ ᱜᱩᱰᱩ ᱡᱟᱸᱦᱟᱭ ᱥᱟᱨᱜᱟ ᱜᱩᱰᱩ ᱠᱚ ᱞᱟ. ᱭ ᱠᱚᱣᱟ ᱦᱮᱸᱥᱮ
ᱦᱳᱭ ᱦᱳᱭ ᱦᱳᱭ
ᱟᱫᱚ ᱟᱹᱞᱤᱧ ᱫᱚ ᱚᱲᱟᱜ ᱠᱚᱨᱮ ᱠᱚ ᱚᱱᱠᱟ ᱠᱚ ᱫᱟᱹᱲ ᱵᱟᱲᱟᱭᱟ ᱚᱱᱠᱟ ᱦᱩᱲᱩ ᱠᱚᱠᱚ ᱡᱚᱢ ᱡᱤᱭᱟ ᱵᱚᱜᱚᱡᱟ ᱠᱚ ᱵᱚᱥᱛᱷᱟ ᱠᱚ ᱦᱮᱸᱥᱮ ᱚᱱᱟᱛᱮ ᱟᱞᱤᱧ ᱫᱚ ᱚᱲᱟᱜ ᱜᱩᱰᱩ ᱠᱚᱦᱳ ᱞᱤᱧ ᱜᱚᱡ ᱵᱟᱲᱟ ᱠᱚᱣᱟ ᱢᱟᱡᱮ ᱥᱟᱡᱮ ᱡᱚᱠᱷᱚᱱ ᱢᱟᱢ ᱵᱩᱡ ᱡᱷᱟ. ᱣ ᱞᱤᱧᱟ ᱦᱮᱸᱥᱮ ᱟ. ᱰᱤ ᱮᱴᱟᱜ ᱜᱮ ᱠᱚ ᱵᱩᱡᱷᱟ. ᱜ ᱟ ᱜᱚᱝᱠᱮ ᱥᱟᱨᱜᱟ ᱜᱩᱰᱩ
ᱦᱳᱭ ᱦᱳᱭ ᱟᱫᱚ ᱜᱚᱝᱠᱮ ᱟᱹᱞᱤᱧ ᱫᱚᱞᱤᱧ ᱡᱚᱢ ᱵᱟᱲᱟ ᱠᱟᱫᱟ ᱱᱩᱠᱩ ᱥᱟᱨᱠᱟ ᱜᱩᱰᱩ ᱠᱷᱚᱱ ᱫᱚ ᱚᱛ ᱜᱩᱰᱩ ᱡᱟᱦᱟᱸ ᱵᱷᱩᱥ ᱜᱩᱰᱩ ᱠᱚ ᱢᱮᱛᱟ ᱟᱠᱚ ᱠᱟᱱᱟ ᱩᱱᱠᱩᱣᱟᱜ ᱫᱚ ᱤᱛᱤᱞ ᱫᱚ ᱵᱟᱹᱲᱛᱤ ᱛᱟᱦᱮᱱ ᱛᱟᱠᱚᱣᱟ
ᱦᱳᱭ ᱦᱳᱭ ᱦᱳᱭ
ᱟᱫᱚ ᱜᱚᱝᱠᱮ ᱩᱱᱠᱩ ᱚᱛ ᱜᱩᱰᱩ ᱥᱮ ᱵᱷᱩᱥ ᱜᱩᱰᱩ ᱵᱮᱱ ᱡᱚᱢ ᱵᱟᱲᱟ ᱟᱠᱟᱫ ᱠᱚᱣᱟ ᱥᱮ ᱵᱟᱝ
ᱦᱳᱭ ᱡᱚᱢ ᱵᱟᱲᱟ ᱟᱠᱟᱫ ᱠᱚᱣᱟ ᱜᱮᱭᱟᱞᱤᱧ ᱟᱨ ᱡᱟᱦᱟᱸ ᱵᱤᱱ ᱞᱟᱹᱭ ᱠᱮᱜᱼᱟ ᱡᱮ ᱤᱛᱤᱞ ᱵᱤᱥᱤᱜ ᱛᱟᱠᱚᱣᱟ ᱩᱱᱠᱩ ᱫᱚ ᱦᱟᱸᱜ ᱚᱱᱠᱟ ᱨᱚᱠᱚᱡ ᱜᱚᱸᱜᱷᱟ ᱠᱚᱠᱚ ᱡᱚᱢ ᱵᱟᱲᱟ ᱠᱚᱣᱟ ᱛᱚ
ᱦᱳᱭ ᱦᱳᱭ ᱦᱳᱭ
ᱦᱳᱭ ᱦᱳᱭ ᱚᱱᱟ ᱛᱮᱦᱟᱸᱜ ᱤᱛᱤᱞ ᱠᱚ ᱵᱟᱹᱲᱛᱤᱜ ᱛᱟᱠᱚᱣᱟ ᱢᱟᱱᱮ ᱩᱱᱠᱩ ᱫᱚ ᱜᱟᱰᱟ ᱠᱚᱨᱮ ᱠᱷᱟᱞ ᱠᱚᱨᱮ ᱫᱚᱢᱮ ᱠᱚ ᱛᱟᱦᱮᱱᱟ ᱟᱨᱠᱤ
ᱦᱳᱭ ᱦᱳᱭ ᱦᱳᱭ
ᱦᱩ ᱩᱱᱠᱩ ᱦᱚᱸ ᱟᱹᱰᱤ ᱮᱴᱟᱜ ᱜᱮᱠᱚ ᱥᱤᱵᱤᱞᱟ ᱜᱚᱝᱠᱮ ᱤᱛᱤᱞᱚᱜ ᱢᱟᱠᱚ ᱥᱮ ᱩᱦ
ᱦᱳᱭ ᱦᱳᱭ ᱦᱳᱭ ᱜᱚᱝᱠᱮ
ᱟᱫᱚ ᱜᱚᱝᱠᱮ ᱱᱚᱜᱼᱚᱭ ᱡᱮᱢᱚᱱ ᱩᱱᱠᱩ ᱵᱷᱩᱥ ᱜᱩᱰᱩ ᱫᱚ ᱵᱤᱥ ᱛᱤ ᱱᱚᱜ ᱚᱭ ᱦᱩᱲᱩ ᱠᱷᱮᱛ ᱫᱷᱟᱨᱮ ᱠᱚᱨᱮ ᱠᱚ ᱧᱟᱢᱚᱜᱼᱟ ᱟᱫᱚ ᱦᱩᱲᱩ ᱠᱚᱦᱚᱸ ᱠᱚ ᱮᱫ ᱜᱮᱫ ᱜᱟ. ᱰᱤᱡ ᱵᱟᱲᱟ ᱠᱟᱜᱼᱟ ᱥᱮ ᱟᱫᱚ ᱚᱱᱟᱛᱮ ᱩᱱᱠᱩ ᱦᱚᱸ ᱛᱟᱲᱟᱣ ᱠᱟ ᱠᱟᱛᱮᱫ ᱜᱮᱞᱮ ᱡᱚᱢ ᱵᱟᱲᱟ ᱠᱟᱠᱚᱣᱟ ᱚᱱᱟ ᱠᱷᱚᱡᱜᱮ ᱡᱟᱛᱮ ᱱᱚᱝᱠᱟ ᱟᱵᱚᱣᱟᱜ ᱟᱵᱟᱫᱽ ᱠᱚ ᱵᱟᱝ ᱠᱷᱚᱛᱤᱜ ᱢᱟ
ᱚ ᱟᱪᱪᱷᱟ ᱦᱮᱸ ᱟᱫᱚ ᱤᱭᱟᱹ ᱠᱚᱵᱮᱱ ᱚᱰᱟᱣ ᱵᱟᱲᱟ ᱟᱠᱟᱫ ᱠᱚᱣᱟ ᱥᱮ ᱵᱟᱝ ᱯᱷᱟᱹᱥᱤ ᱠᱚ
ᱦᱳᱭ ᱜᱚᱝᱠᱮ ᱯᱷᱟᱥᱤ ᱠᱚᱦᱚᱸ ᱞᱤᱧ ᱚᱰᱟᱣ ᱫᱚᱞᱤᱧ ᱚᱰᱟᱣ ᱵᱟᱲᱟ ᱠᱟᱜ ᱠᱟᱜᱼᱟ ᱟᱫᱚ ᱪᱟᱞᱟᱠ ᱧᱚᱜ ᱜᱮᱭᱟ ᱠᱚᱛᱚ ᱜᱩᱰᱩ ᱠᱚ ᱦᱚᱸ ᱱᱮᱛᱟᱨ ᱫᱚ ᱩᱱᱟᱹᱜ ᱫᱚ ᱡᱷᱟᱹᱞᱤ ᱦᱚᱸ ᱵᱟᱝᱠᱚ ᱡᱷᱟᱹᱞᱤ ᱞᱟᱹᱜᱤᱫᱚᱜ ᱠᱟᱱᱟ
ᱟᱪᱪᱷᱟ
ᱟᱫᱚ ᱜᱚᱝᱠᱮ ᱟᱵᱮᱱ ᱛᱤᱱᱟᱹᱜ ᱵᱮᱱ ᱡᱷᱟᱹᱞᱤᱣ ᱟᱠᱟᱫ ᱠᱚᱣᱟ ᱯᱷᱟᱹᱥᱤ ᱠᱚᱛᱮ
ᱦᱳᱭ ᱜᱚᱝᱠᱮ ᱚᱱᱠᱟᱜᱮ ᱵᱷᱩᱜᱟᱹᱜ ᱠᱚᱨᱮ ᱛᱟᱯᱚᱨᱮ ᱩᱱᱠᱩᱣᱟᱜ ᱡᱟᱦᱟᱸ ᱦᱚᱨ ᱠᱚ ᱛᱟᱦᱮᱱ ᱛᱟᱠᱚᱣᱟ ᱥᱮ
ᱦᱳᱭ ᱦᱳᱭ ᱦᱳᱭ
ᱠᱚᱨᱮᱫ ᱦᱚᱸᱞᱤᱧ ᱚᱰᱟᱣ ᱵᱟᱲᱟ ᱠᱟᱫᱟ ᱢᱟᱱᱮ ᱢᱤᱫᱴᱟᱝ ᱨᱮ ᱵᱟᱝ ᱡᱷᱟᱹᱞᱤᱜ ᱨᱮᱦᱚᱸ ᱟᱨ ᱵᱟᱨᱭᱟ ᱯᱮᱭᱟ ᱞᱤᱧ ᱚᱰᱟᱣ ᱠᱟᱜᱼᱟ ᱦᱚᱨ ᱠᱚᱨᱮ ᱢᱟᱱᱮ ᱵᱷᱩᱜᱟᱹᱜ ᱨᱮ ᱵᱟᱝ ᱡᱷᱟᱹᱞᱤ ᱨᱮᱦᱚᱸ ᱢᱟᱱᱮ ᱦᱚᱨ ᱨᱮᱫᱚᱭ ᱡᱷᱟᱹᱞᱤᱜ ᱜᱮᱭᱟ ᱾
ᱦᱳᱭ ᱦᱳᱭ ᱦᱳᱭ ᱜᱚᱢᱠᱮ ᱾ ᱟᱫᱚ ᱱᱚᱜᱼᱚᱭ ᱢᱤᱫᱴᱟᱝ